ᱦᱮᱸ ᱫᱟ ᱡᱚᱦᱟᱨ ᱜᱮ᱾
ᱟᱪᱪᱷᱟ ᱪᱮᱜ ᱮᱢ ᱪᱤᱠᱟᱹᱭᱟ?
ᱪᱤᱠᱟᱹ ᱦᱚᱸ ᱵᱟᱝᱟ ᱫᱩᱲᱩᱵ ᱟᱠᱟᱱᱟᱹᱧ᱾
ᱚ ᱟᱪᱪᱷᱟ᱾
ᱟᱢ ᱫᱟᱫᱟ?
ᱤᱧ ᱦᱚᱸ ᱱᱚᱜ-ᱚᱭ ᱱᱤᱛᱚᱜ ᱫᱚ ᱫᱩᱲᱩᱵ ᱠᱟᱹᱱᱤᱧ ᱨᱩᱢ ᱨᱮᱜᱮ ᱢᱮᱱᱟᱜ ᱤᱧᱟᱹ᱾
ᱟᱪᱪᱷᱟ ᱟᱪᱪᱷᱟ ᱱᱟᱯᱟᱭ ᱠᱟᱛᱷᱟ, ᱫᱟᱜ ᱡᱟᱹᱲᱤᱭᱮᱜ-ᱟᱭ ᱪᱮᱫ ᱞᱮᱠᱟ ᱚᱱᱛᱮ?
ᱦᱳᱭ ᱛᱮᱦᱮᱧ ᱫᱚ ᱥᱮᱛᱟᱜ ᱠᱷᱚᱱ ᱜᱮ ᱫᱟᱜ ᱡᱟᱹᱲᱤ ᱠᱟᱜ-ᱟᱭ ᱛᱤᱠᱤᱱ ᱫᱷᱟᱹᱨᱤᱡ᱾ ᱞᱮᱛᱟᱲ ᱜᱮᱭᱟ ᱟᱨ ᱱᱚᱜᱚᱭ ᱱᱤᱛᱚᱜ ᱫᱚ ᱢᱤᱫ ᱜᱷᱟᱹᱲᱤᱡ ᱯᱷᱟᱸᱠᱟᱣ ᱠᱟᱫᱟᱭ ᱦᱟᱸᱜ ᱱᱤᱛᱚᱜ ᱫᱚ ᱯᱷᱟᱸᱠᱟ ᱜᱮ ᱢᱮᱱᱟᱜ-ᱟ᱾
ᱟᱪᱪᱷᱟ ᱟᱫᱚ ᱪᱟᱥ ᱠᱟᱹᱢᱤ ᱠᱚ ᱛᱤᱱᱟᱹᱜ ᱫᱷᱟᱹᱵᱤᱡ ᱯᱮ ᱞᱟᱦᱟ ᱜᱚᱫ ᱠᱟᱜᱼᱟ ᱥᱮ ᱵᱟᱝ ᱜᱮ?
ᱪᱟᱥ ᱠᱟᱹᱢᱤ ᱫᱚ ᱱᱚᱜᱼᱚᱭ ᱛᱚ ᱱᱮ ᱫᱟᱜ ᱡᱟᱹᱲᱤᱭ ᱫᱟᱭ ᱟᱞᱮ ᱥᱮᱫ ᱫᱚ ᱛᱚ ᱛᱚᱞᱟ ᱠᱚᱫᱚ ᱦᱟᱨᱟ ᱜᱚᱫ ᱠᱟᱱᱟ ᱦᱟᱸᱜ ᱟᱨ ᱪᱟᱥ ᱠᱟᱹᱢᱤ ᱫᱚ ᱟᱣᱨᱤ ᱮᱛᱚᱦᱚᱵᱚᱜᱼᱟ᱾
ᱟᱪᱪᱷᱟ ᱟᱪᱷᱟ᱾
ᱦᱳᱭ᱾
ᱱᱟᱯᱟᱭ ᱠᱟᱛᱷᱟ᱾
ᱟᱯᱮ ᱥᱮᱱ ᱫᱚ ᱪᱮᱫ ᱞᱮᱠᱟ ᱫᱟᱜ ᱡᱟᱹᱲᱤᱭ ᱠᱟᱜᱼᱟᱭ ᱥᱮ ᱵᱟᱝᱟ?
ᱟᱞᱮ ᱥᱮᱫ ᱦᱚᱸ ᱫᱟᱜ ᱠᱚ ᱫᱚᱭ ᱫᱟᱜ ᱡᱟᱲᱤᱭ ᱠᱟᱫᱟ ᱱᱟᱯᱟᱭ ᱜᱮ ᱟᱡ ᱦᱩᱸ ᱛᱮᱦᱮᱧ ᱫᱷᱟᱹᱵᱤᱡ ᱛᱮ ᱯᱩᱱ ᱢᱚᱬᱮ ᱢᱟᱦᱟᱸ ᱜᱟᱱ ᱱᱟᱯᱟᱭ ᱜᱮ ᱫᱟᱜ ᱡᱟᱹᱲᱤᱭ ᱠᱟᱫᱟ ᱟᱫᱚ ᱪᱟᱥ ᱠᱟᱹᱢᱤ ᱦᱚᱸ ᱞᱟᱦᱟ ᱤᱫᱤᱭ ᱠᱟᱱᱟ ᱵᱟᱹᱭ ᱵᱟᱹᱭ ᱛᱮ ᱞᱟᱦᱟ ᱥᱮᱫ ᱪᱟᱞᱟᱜ ᱠᱟᱱᱟ᱾
ᱟᱪᱪᱷᱟ ᱟᱪᱪᱷᱟ᱾
ᱦᱳᱭ᱾
ᱟᱨ ᱛᱟᱞᱦᱮ ᱱᱤᱛᱚᱜ ᱫᱚ ᱪᱮᱫ ᱮᱢ ᱠᱟᱹᱢᱤᱭ ᱫᱟ?
ᱪᱮᱫ ᱦᱚᱸ ᱵᱟᱝ ᱜᱮ ᱚᱲᱟᱜ ᱠᱚᱨᱮ ᱜᱮ ᱪᱷᱮᱫ ᱠᱚ ᱠᱟᱹᱢᱤ ᱵᱟᱲᱟ ᱟᱫᱚ, ᱡᱟᱦᱟᱸ ᱱᱟᱜ ᱠᱚ ᱫᱚ ᱚᱝᱠᱟ ᱫᱚ ᱵᱟᱝ,
ᱚ ᱟᱪᱪᱷᱟ ᱟᱪᱪᱷᱟ ᱾
ᱟᱢ ᱫᱚ ᱾
ᱤᱧ ᱦᱚᱸ ᱱᱤᱛᱚᱜ ᱫᱚ ᱚᱲᱟᱜ ᱠᱚᱨᱮ ᱜᱮ ᱢᱤᱱᱟᱹᱧᱟ ᱱᱤᱛᱳᱜ ᱫᱚ ᱚᱱᱮ ᱪᱟᱥ ᱠᱟᱹᱢᱤ ᱜᱮᱛᱚ ᱟᱨ ᱚᱝᱠᱟ ᱫᱚ ᱵᱟᱭ ᱫᱟᱜ ᱵᱟᱲᱟᱣ ᱠᱟᱜ-ᱟ ᱛᱚ ᱾
ᱟᱪᱪᱷᱟ ᱟᱪᱪᱷᱟ ᱟᱪᱪᱷᱟ ᱢᱮᱫᱴᱟᱝ ᱠᱩᱠᱞᱤᱧ ᱫᱚᱦᱚᱭᱮᱜ-ᱟ ᱢᱮᱱᱮᱜ ᱤᱧ ᱟᱢ ᱢᱟᱛᱚ ᱠᱚᱲᱟ ᱜᱤᱫᱽᱨᱟᱹ ᱠᱟᱱᱟᱢ ᱢᱮᱱᱠᱷᱟᱱ ᱡᱟᱦᱟᱸ ᱛᱤᱥᱳ ᱟᱡᱚᱫᱤᱭᱟᱹ ᱵᱩᱨᱩ ᱥᱮᱸᱫᱽᱨᱟ ᱠᱚᱢ ᱪᱟᱞᱟᱣ ᱵᱟᱲᱟ ᱟᱠᱟᱱᱟ?
ᱟᱡᱚᱫᱤᱭᱟᱹ ᱵᱩᱨᱩ ᱥᱮᱸᱫᱽᱨᱟ ᱫᱚ ᱵᱟᱝᱟ ᱱᱮᱥ ᱪᱟᱞᱟᱜ ᱢᱮᱱ ᱦᱳᱭᱳᱜ ᱠᱟᱱ ᱛᱮᱦᱮᱱᱟ-ᱟ ᱛᱚ ᱵᱟᱹᱧ ᱪᱟᱞᱟᱣ ᱟᱠᱟᱱᱟ ᱦᱟᱸᱜ᱾
ᱟᱪᱪᱷᱟ ᱟᱪᱪᱷᱟ ᱱᱟᱯᱟᱭ ᱠᱟᱛᱷᱟ ᱟᱫᱚ ᱢᱮᱱᱟ ᱠᱚ ᱥᱮ ᱠᱚᱲᱟ ᱜᱤᱫᱽᱨᱟᱹ ᱠᱷᱟᱱ ᱫᱚ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ ᱟᱨ ᱠᱩᱲᱤ ᱠᱷᱟᱱ ᱫᱚ ᱪᱟᱠᱚᱞᱛᱟᱲᱤ ᱯᱟᱛᱟ ᱪᱟᱞᱟᱜ ᱢᱮ ᱛᱚᱵᱮ ᱭᱟᱱᱮᱡ ᱜᱮ ᱠᱩᱲᱤ ᱨᱮᱢ ᱞᱮᱠᱷᱟᱜ-ᱟ ᱟᱫᱚ ᱚᱱᱟ ᱠᱷᱟᱹᱛᱤᱨ ᱜᱤᱧ ᱠᱩᱞᱤ ᱠᱮᱫ ᱢᱮᱭᱟ ᱠᱟᱹᱴᱤᱜ᱾ ᱦᱮᱸ ᱱᱟᱯᱟᱭ ᱜᱮ ᱟᱫᱚ ᱵᱟᱢ ᱪᱟᱞᱟᱣ ᱠᱟᱱ ᱠᱷᱟᱱ ᱫᱚ ᱚᱱᱟ ᱫᱚ ᱦᱟᱸᱜ ᱟᱫᱚ ᱟᱡᱚᱫᱤᱭᱟᱹ ᱵᱩᱨᱩ ᱫᱚᱢ ᱧᱮᱞ ᱠᱟᱫᱟ ᱥᱮ ᱵᱟᱝ ᱜᱮ?
ᱟᱡᱚᱫᱤᱭᱟᱹ ᱵᱩᱨᱩ ᱫᱚ ᱵᱟᱝ ᱜᱮ ᱵᱟᱹᱧ ᱧᱮᱞ ᱟᱠᱟᱜ-ᱟ ᱛᱚ
ᱟᱢ ᱫᱚᱢ ᱧᱮᱞ ᱠᱟᱜ-ᱟ ᱥᱮ ᱪᱮᱫ ᱞᱮᱠᱟ ᱟᱢ ᱫᱚᱢ ᱧᱮᱞ ᱠᱟᱜ-ᱟ ᱾
ᱦᱮᱸ ᱟᱡᱚᱫᱤᱭᱟᱹ ᱵᱩᱨᱩ ᱫᱩᱧ ᱧᱮᱞ ᱠᱟᱜ ᱜᱤᱭᱟ ᱾
ᱚ ᱟᱪᱪᱷᱟ ᱟᱪᱪᱷᱟ ᱾
ᱢᱮᱱ ᱠᱷᱟᱱ ᱟᱫᱚ ᱚᱱᱟ ᱠᱷᱟᱹᱛᱤᱨ ᱤᱧ ᱠᱩᱞᱤ ᱠᱮᱫ ᱢᱮᱭᱟ ᱡᱮ ᱵᱩᱨᱩ ᱥᱮᱸᱫᱽᱨᱟ ᱠᱚᱢ ᱪᱟᱞᱟᱣ ᱵᱟᱲᱟ ᱟᱠᱟᱱᱟ ᱥᱮ ᱵᱟᱝᱟ᱾
ᱟᱪᱪᱷᱟ ᱟᱪᱪᱷᱟ ᱦᱮᱸ ᱚᱱᱠᱟ ᱥᱮᱸᱫᱽᱨᱟ ᱵᱩᱨᱩ ᱥᱮᱸᱫᱽᱨᱟ ᱫᱚ ᱪᱟᱞᱟᱣ ᱵᱟᱲᱟ ᱦᱳᱭ ᱠᱟᱱᱟ ᱢᱮᱱᱠᱷᱟᱱ ᱟᱡᱚᱫᱤᱭᱟᱹ ᱵᱩᱨᱩ ᱥᱮᱸᱫᱽᱨᱟ ᱫᱚ ᱾
ᱟᱪᱪᱷᱟ ᱟᱪᱪᱷᱟ ᱟᱪᱪᱷᱟ ᱟᱪᱷᱟ ᱵᱟᱝ-ᱟ ᱢᱟᱱᱮ ᱪᱟᱞᱟᱣ ᱢᱟᱢ ᱪᱟᱞᱟᱣ ᱠᱟᱱᱟ ᱮᱴᱟᱜ ᱥᱮᱸᱫᱽᱨᱟ ᱠᱚ ᱮᱴᱟᱜ ᱥᱮᱸᱫᱽᱨᱟ ᱠᱚᱨᱮ ᱚᱱᱠᱟ ᱱᱤᱭᱟᱹᱢ ᱠᱚ ᱛᱟᱦᱮᱸᱱ?
ᱦ ᱱᱤᱭᱟᱢ ᱠᱚᱫᱚ ᱵᱟᱝ ᱜᱮ ᱚᱱᱟ ᱥᱟᱠᱨᱟᱛ ᱥᱚᱢᱚᱭ ᱥᱮᱸᱫᱽᱨᱟ ᱪᱟᱞᱟᱜ ᱜᱮᱭᱟᱞᱮ ᱛᱚ ᱛᱚ ᱩᱱ ᱥᱚᱢᱚᱭ ᱜᱮ ᱚᱱᱠᱟ ᱥᱮᱸᱫᱽᱨᱟ ᱪᱟᱞᱟᱣ ᱵᱟᱲᱟ ᱦᱩᱭ ᱠᱟᱱᱟ ᱱᱤᱭᱚᱢ ᱫᱷᱚᱨᱚᱢ ᱠᱚᱫᱚ ᱵᱟᱹᱱᱩᱜ ᱠᱟᱫᱟ ᱾
ᱚ ᱟᱪᱪᱷᱟ ᱟᱪᱪᱷᱟ ᱱᱟᱯᱟᱭ ᱠᱟᱛᱷᱟᱹ ᱾
ᱦᱳᱭ ᱟᱨ ᱛᱟᱦᱚᱞᱮ ᱟᱯᱮ ᱥᱮᱱ ᱫᱚ ᱪᱮᱫ ᱞᱮᱠᱟ ᱵᱤᱨᱼᱵᱩᱨᱩ ᱠᱚ ᱢᱮᱱᱟᱜ ᱟᱠᱟᱫᱟ ᱥᱮ ᱵᱟᱝᱟ?
ᱢᱮᱱᱟᱜ ᱫᱚ ᱢᱮᱱᱟᱜ ᱟᱠᱟᱫᱟ ᱢᱮᱱᱠᱷᱟᱱ ᱟᱞᱮ ᱠᱷᱚᱱᱟᱜ ᱫᱚ ᱟᱹᱰᱤ ᱥᱟ. ᱜᱤᱧ ᱨᱮ ᱵᱤᱨ ᱵᱩᱨᱩ ᱠᱚᱫᱚ ᱢᱮᱱᱟᱜ ᱟᱠᱟᱫᱟ ᱵᱤᱨ ᱜᱮ ᱢᱮᱱᱟᱜ-ᱟ ᱢᱮᱱᱠᱷᱟᱱ ᱟᱞᱮ ᱫᱚ ᱵᱤᱨ ᱠᱚᱫᱚ ᱚᱱᱠᱟ ᱫᱚ ᱵᱟᱝᱞᱮ ᱪᱟᱞᱟᱜ ᱜᱮᱭᱟ ᱾
ᱟᱪᱪᱷᱟ
ᱥᱟᱺᱜᱤᱧ ᱜᱮᱭᱟᱞᱮ ᱛᱚ ᱟᱫᱚ ᱵᱤᱨᱥᱟᱞᱟᱜ ᱫᱚ ᱩᱱᱟᱹ ᱫᱚᱟᱞᱮ ᱨᱩᱢ ᱵᱩᱜ ᱟᱱ ᱛᱟᱞᱮᱭᱟ ᱾
ᱟᱪᱪᱷᱟ ᱟᱪᱪᱷᱟ ᱛᱟᱦᱚᱞᱮ ᱟᱯᱮ ᱫᱚ ᱤᱥᱤᱱ ᱵᱟᱥᱟᱝ ᱠᱚᱫᱚ ᱪᱮᱫ ᱞᱮᱠᱟ ᱜᱮᱥ ᱛᱮᱜᱮ ᱯᱮ ᱤᱥᱤᱱ ᱵᱟᱥᱟᱝᱼᱟ ᱥᱮ ᱥᱟᱦᱟᱱ ᱥᱟᱠᱟᱢ ᱠᱚᱛᱮ?
ᱵᱟᱝᱜᱮ ᱜᱮᱥ ᱠᱚᱫᱚ ᱵᱟᱝᱜᱮ ᱡᱮᱦᱮᱛᱩ ᱟᱵᱚ ᱫᱚ ᱦᱚᱲ ᱦᱚᱯᱚᱱ ᱠᱟᱱᱟᱵᱚᱱ ᱚᱱᱠᱟ ᱜᱮᱥ ᱢᱟᱱᱮ ᱱᱮᱛᱟᱨ ᱜᱮᱥᱮ ᱟᱯᱰᱮᱴᱚᱜ ᱠᱟᱱᱛᱮ ᱜᱮᱥ ᱠᱚᱛᱮ ᱠᱚ ᱤᱥᱤᱱᱮᱜᱼᱟ ᱢᱮᱱᱠᱷᱟᱱ ᱚᱲᱟᱜ ᱠᱚᱨᱮ ᱫᱚ ᱵᱟᱝᱜᱮ ᱥᱟᱦᱟᱱ ᱠᱚᱛᱮ ᱜᱮ ᱟᱨ ᱟᱵᱚ ᱢᱟ ᱩᱱ ᱥᱚᱢᱚᱭ ᱠᱷᱚᱱᱟᱜ ᱜᱮᱛᱚ ᱥᱟᱦᱟᱱ ᱵᱟᱫ ᱠᱟᱛᱮᱫ ᱨᱮᱦᱚᱸ ᱟᱵᱚ ᱢᱟ ᱜᱚᱭᱴᱷᱟ ᱢᱮᱱᱟᱜ ᱟᱠᱟᱫᱟ ᱥᱮ ᱜᱩᱨᱤᱡ ᱠᱷᱚᱱᱟᱜ ᱦᱩᱭᱩᱜ ᱠᱷᱚᱱᱟ ᱦᱩᱭᱩᱜ ᱠᱟᱱᱟ ᱚᱱᱟ ᱠᱚᱛᱮ ᱛᱟᱨᱯᱚᱨᱮ ᱫᱟᱨᱮ ᱵᱟᱝ ᱠᱟᱛᱮᱫ ᱵᱤᱨ ᱵᱟᱝ ᱠᱟᱛᱮᱫ ᱨᱮᱦᱚᱸ ᱪᱤᱠᱟᱹ ᱠᱟᱱᱟ ᱮᱴᱟᱜ ᱫᱟᱨᱮ ᱯᱟᱞᱟ ᱠᱚ ᱢᱮᱱᱟᱜ ᱟᱠᱟᱫᱟ ᱾
ᱦᱳᱭ ᱦᱳᱭ ᱦᱳᱭ ᱦᱳᱭ ᱾
ᱟᱨ ᱟᱯᱮ ᱫᱚ?
ᱦᱮᱸ ᱟᱞᱮ ᱦᱚᱸ ᱚᱱᱠᱟᱜ ᱜᱮ ᱟᱞᱮᱥᱮᱜ ᱦᱚᱸ ᱵᱤᱨ ᱵᱩᱨᱩ ᱠᱚᱫᱚ ᱢᱮᱱᱟᱜ ᱟᱠᱟᱫ ᱜᱮᱭᱟ ᱥᱩᱨ ᱧᱚᱜ ᱨᱮᱜᱮ ᱫᱚᱢᱮ ᱡᱷᱟᱹᱞ ᱫᱚ ᱵᱟᱝᱟ ᱛᱚ ᱟᱞᱮ ᱦᱚᱸ ᱚᱱᱠᱟᱜᱮ ᱥᱟᱦᱟᱱ ᱥᱟᱠᱟᱢ ᱫᱟᱹᱛᱟᱹᱱᱤ ᱠᱚᱫᱚ ᱚᱸᱰᱮ ᱠᱷᱚᱱᱟᱜ ᱜᱮ ᱛᱩᱢᱟᱹᱞ ᱟᱹᱜᱩ ᱠᱟᱛᱮᱫ ᱤᱥᱤᱱ ᱵᱟᱥᱟᱝ ᱦᱩᱭᱩᱜᱼᱟ ᱦᱳᱭ
ᱛᱟᱦᱚᱞᱮ ᱫᱚ ᱱᱮᱛᱟᱨ ᱢᱟ ᱟᱹᱰᱤ ᱡᱩᱨ ᱞᱟᱹᱭ ᱟᱠᱚ ᱫᱟᱜ ᱫᱤᱱ ᱠᱟᱱᱟ ᱯᱩᱴᱠᱟᱹ ᱠᱚᱠᱚ ᱚᱢᱚᱱᱚᱜᱼᱟ ᱛᱟᱦᱞᱮ ᱯᱩᱴᱠᱟᱹ ᱠᱚᱫᱚ ᱡᱚᱢ ᱵᱟᱲᱟ ᱟᱠᱟᱫ ᱠᱚᱣᱟᱢ ᱥᱮ ᱵᱟᱝᱟ
ᱦᱳᱭ ᱦᱳᱭ ᱡᱚᱢ ᱵᱟᱲᱟ ᱟᱠᱟᱫ ᱜᱮᱭᱟ ᱟᱞᱮ ᱥᱮᱱ ᱯᱩᱴᱠᱟ. ᱠᱚᱫᱚ ᱦᱩᱭᱩᱜ ᱠᱟᱱ ᱜᱮᱭᱟ ᱠᱚ ᱱᱤᱛᱚᱜ ᱫᱚ
ᱟᱪᱪᱷᱟ ᱟᱪᱪᱷᱟ ᱦᱳᱭ ᱛᱚ ᱯᱩᱴᱠᱟ. ᱠᱚᱠᱚ ᱚᱢᱚᱱᱚᱜᱼᱟ ᱠᱚ ᱟᱸᱡᱚᱢ ᱵᱟᱲᱟ ᱦᱩᱭ ᱠᱟᱱᱟ ᱵᱤᱨᱵᱩᱨᱩ ᱠᱚᱨᱮ ᱟᱫᱚ ᱱᱟᱯᱟᱭ ᱜᱮ ᱛᱚᱵᱮ
ᱦᱳᱭ
ᱟᱫᱚ ᱚᱱᱟ ᱢᱟ ᱦᱮ ᱪᱟᱥ ᱠᱟᱹᱢᱤ ᱫᱚ ᱪᱮᱫ ᱠᱚᱛᱮᱯᱮ ᱪᱟᱥ ᱠᱚᱯᱮ ᱪᱟᱥ ᱫᱚ ᱟᱫᱚ ᱪᱮᱫ ᱛᱮᱯᱮ ᱪᱟᱥ ᱜᱮᱭᱟ ᱟᱯᱮ ᱫᱚ ᱱᱟᱦᱮᱞ ᱵᱮᱥ ᱞᱮᱠᱟᱛᱮ ᱯᱮ ᱪᱟᱥᱟ ᱥᱮ ᱱᱚᱣᱟ ᱴᱨᱟᱠᱴᱟᱨ ᱠᱚᱛᱮᱯᱮ ᱪᱟᱥᱟ
ᱵᱟᱝᱟ ᱰᱟᱹᱝᱨᱤ ᱠᱟᱰᱟ ᱠᱚ ᱢᱮᱱᱟᱜ ᱠᱚᱜᱮᱭᱟ ᱛᱚ ᱰᱟ. ᱝᱨᱤ ᱠᱟᱰᱟ ᱛᱮᱜᱮ ᱥᱤ ᱵᱟᱲᱟ ᱠᱟᱛᱮᱫ ᱱᱟᱦᱮᱞ ᱛᱮᱜᱮ ᱪᱟᱥ ᱵᱟᱥ ᱫᱚ ᱦᱩᱭᱩᱜᱼᱟ
ᱟᱪᱪᱷᱟ ᱟᱪᱪᱷᱟ ᱟᱹᱰᱤ ᱱᱟᱯᱟᱭ ᱛᱚ ᱩᱱ ᱥᱚᱢᱚᱭ ᱠᱷᱚᱱᱟᱜ ᱟᱵᱚᱨᱮᱱ ᱦᱟᱯ ᱲᱟᱢ ᱠᱚᱫᱚ ᱚᱱᱟ ᱰᱟᱹᱝᱨᱤ ᱱᱟᱦᱮᱞ ᱠᱟᱰᱟ ᱠᱚᱛᱮᱜᱮ ᱠᱚ ᱪᱟᱥ ᱟᱹᱜᱩ ᱠᱟᱜ ᱛᱟᱵᱚᱱᱟ ᱦᱮ ᱥᱮ ᱵᱟᱝ ᱚᱱᱟᱜᱮ ᱱᱟᱯᱟᱭ ᱠᱟᱛᱷᱟ ᱛᱚᱵᱮ
ᱦᱳᱭ
ᱟᱫᱚ ᱵᱤᱨ ᱵᱩᱨᱩ ᱨᱮᱢᱟᱯᱮ ᱪᱟᱞᱟᱜ ᱜᱮᱭᱟ ᱟᱨ ᱵᱤᱨ ᱵᱩᱨᱩ ᱨᱮ ᱪᱮᱫ ᱨᱮᱦᱮᱫ ᱥᱮᱸᱫᱮᱫ ᱠᱚᱛᱮ ᱠᱚ ᱨᱟᱱ ᱢᱩᱨᱜᱟᱹᱱ ᱟᱵᱚ ᱟᱵᱚᱣᱟᱜ ᱢᱟᱱᱮ ᱟᱡᱟᱨ ᱠᱚᱨᱮ ᱞᱟᱜᱟᱜᱼᱟ ᱚᱱᱠᱟᱱᱟᱜ ᱨᱟᱱ ᱠᱚᱢ ᱵᱟᱲᱟᱭ ᱜᱮᱭᱟ ᱡᱮ ᱱᱚᱣᱟ ᱡᱚ ᱥᱮ ᱱᱚᱣᱟ ᱨᱮᱦᱮᱫ ᱥᱮ ᱱᱚᱣᱟ ᱥᱟᱠᱟᱢ ᱫᱚ ᱱᱚᱣᱟ ᱱᱚᱣᱟ ᱟᱡᱟᱨ ᱨᱮ ᱡᱚᱢ ᱞᱮᱠᱷᱟᱱ ᱥᱮ ᱨᱟᱱ ᱞᱮᱠᱟ ᱛᱮ ᱡᱚᱢ ᱞᱮᱠᱷᱟᱱ ᱯᱷᱟᱨᱪᱟ ᱥᱮ ᱵᱷᱟᱜᱤᱜ ᱟᱠᱚ ᱚᱱᱠᱟᱱᱟᱜ ᱠᱚ
ᱦᱳᱭ ᱚᱱᱠᱟ ᱫᱚ ᱦᱟᱸᱜ ᱡᱚᱢ ᱞᱮᱠᱟᱱᱟᱜ ᱨᱟᱱ ᱫᱚ ᱵᱟᱹᱧ ᱵᱟᱲᱟᱭᱟ ᱢᱮᱱᱠᱷᱟᱱ ᱢᱤᱫᱴᱮᱱ ᱢᱟᱜᱽ ᱵᱚᱸᱜᱟ ᱦᱟᱸᱜ ᱚᱱᱠᱟᱱᱟᱜ ᱢᱤᱫᱴᱟᱝ ᱯᱩᱡᱟᱹ ᱦᱩᱭᱩᱜᱼᱟ᱾ ᱟᱞᱮ ᱴᱷᱮᱱ ᱟᱫᱚ ᱚᱱᱟ ᱯᱩᱡᱟᱹ ᱚᱠᱛᱚ ᱚᱱᱟ ᱞᱟᱦᱟ ᱨᱮ ᱪᱟᱞᱟᱜ ᱜᱮᱭᱟ ᱞᱮ ᱵᱩᱨᱩ ᱵᱩᱨᱩ ᱠᱷᱚᱱᱟᱜ ᱦᱟᱱᱟ ᱱᱟᱣᱟ ᱨᱮᱦᱮᱫ ᱠᱚ ᱚᱱᱠᱟ ᱛᱟᱲᱟᱣ ᱟᱹᱜᱩᱭ ᱟᱞᱮ ᱥᱟᱸᱜᱮ ᱟᱹᱰᱤ ᱟᱭᱢᱟ ᱥᱟᱸᱜᱮ ᱦᱚᱲ ᱜᱮᱞᱮ ᱪᱟᱞᱟᱜ-ᱟ ᱚᱱᱠᱟ ᱛᱟᱲᱟᱣ ᱟᱹᱜᱩ ᱠᱮᱫ ᱜᱮᱞᱮ ᱛᱟᱲᱟᱣ ᱟᱹᱜᱩ ᱠᱟᱛ ᱮᱫ ᱚᱱᱠᱟ ᱜᱮ ᱟᱹᱨᱩᱵ ᱵᱟᱲᱟ ᱠᱮᱫᱟ ᱞᱮ ᱫᱟᱜ ᱨᱮ ᱛᱟᱯᱚᱨᱮ ᱟᱹᱨᱩᱵ ᱵᱟᱲᱟ ᱠᱟᱛᱮᱫ ᱧᱤᱫᱟᱹ ᱵᱮᱲᱟ ᱚᱱᱠᱟ ᱜᱮ ᱠᱚᱴᱮᱡᱟᱠᱚ ᱚᱱᱟ ᱛᱟᱨᱯᱚᱨᱮ ᱨᱟᱱ ᱠᱚᱴᱮᱡ ᱠᱟᱛᱮᱫ ᱚᱱᱠᱟ ᱵᱷᱳᱨ ᱵᱮᱞᱟ ᱡᱚᱠᱷᱚᱱ ᱩᱱ ᱵᱷᱳᱨ ᱵᱮᱞᱟ ᱥᱮᱱ ᱠᱟᱛᱮᱫ ᱚᱱᱟ ᱯᱨᱚᱛᱮᱠᱴᱤ ᱚᱲᱟᱜ ᱨᱮᱱᱟᱜ ᱚᱱᱟ ᱠᱩᱞᱦᱤ ᱨᱮᱱᱟᱜ ᱠᱩᱞᱦᱤ ᱫᱩᱣᱟᱹᱨ ᱨᱮ ᱚᱱᱠᱟ ᱠᱚ ᱚᱱᱟ ᱨᱟᱱ ᱧᱩ ᱠᱟᱛᱮᱫ ᱠᱚ ᱛᱚᱯᱟᱠᱟᱜᱼᱟ ᱛᱚ ᱚᱱᱠᱟᱱᱟᱜ ᱵᱟᱲᱟᱭᱟᱢ ᱚᱱᱠᱟ ᱡᱚᱢ ᱨᱮᱦᱮᱫ ᱨᱟᱱ ᱠᱚᱫᱚ ᱦᱟᱸᱜ ᱵᱟᱹᱧ ᱞᱟᱹᱭ ᱫᱟᱲᱮᱭᱟᱜ
ᱟᱪᱪᱷᱟ ᱟᱪᱪᱷᱟ ᱞᱟᱹᱭ ᱤᱧ ᱫᱟ ᱚᱱᱟ ᱡᱮ ᱚᱸ ᱚᱱᱟ ᱡᱮ ᱢᱟᱱᱮ ᱡᱟᱦᱟᱸ ᱨᱟᱱ ᱨᱮᱦᱮᱫ ᱥᱮᱸᱫᱮᱫ ᱯᱮ ᱟᱹᱜᱩᱭ ᱫᱚ ᱢᱮᱫᱟᱹᱧ ᱚᱱᱟ ᱨᱮᱱᱟᱜ ᱢᱤᱫ ᱵᱟᱨ ᱧᱩ ᱛᱩᱢ ᱮᱢ ᱵᱟᱲᱟᱭᱟ ᱧᱩᱛᱩᱢ ᱮᱢ ᱵᱟᱲᱟᱭ ᱞᱮᱠᱷᱟᱱ ᱞᱟᱹᱭ ᱞᱮᱠᱷᱟᱱ ᱵᱷᱟᱹᱜᱤ ᱠᱚᱜ-ᱟ᱾
ᱦᱳᱭ ᱚᱱᱠᱟᱱᱟᱜ ᱧᱩᱛᱩᱢ ᱫᱚ ᱡᱮᱢᱚᱱ ᱜᱚᱲᱮ ᱫᱟᱨᱮ ᱨᱮᱱᱟᱜ ᱪᱷᱟᱞ ᱛᱟᱦᱮᱱᱟ ᱟᱨᱚ ᱚᱱᱠᱟᱱᱟᱜ ᱟᱭᱢᱟ ᱛᱟᱦᱮᱱᱟ
ᱦᱩᱸ ᱱᱟᱯᱟᱭ ᱠᱟᱛᱷᱟ ᱵᱟᱹᱧ ᱵᱟᱲᱟᱭ ᱛᱟᱦᱮᱸᱫ ᱫᱚ ᱤᱧ ᱵᱟᱲᱟᱭ ᱠᱮᱫ-ᱟ ᱠᱟᱨᱚᱱ ᱦᱚᱸ ᱵᱤᱨ ᱵᱩᱨᱩ ᱥᱟᱞᱟᱜ ᱫᱚ ᱚᱱᱠᱟ ᱫᱚ ᱟᱞᱮᱭᱟᱜ ᱢᱟ ᱩᱱᱟᱹᱜᱴᱟ ᱥᱟᱹᱜᱟᱹᱭ ᱫᱚ ᱢᱟᱱᱮ ᱵᱟᱹᱱᱩᱜ ᱟᱱ ᱛᱟᱞᱮᱭᱟ ᱥᱮ ᱥᱟᱹᱜᱟᱹᱭ ᱫᱚ ᱢᱮᱱᱟᱜ ᱟᱠᱟᱜ-ᱟ ᱢᱮᱱᱠᱷᱟᱱ ᱟᱞᱮ ᱫᱚ ᱥᱩᱨ ᱥᱩᱯ ᱩᱨ ᱵᱟᱝ ᱠᱟᱱᱟᱞᱮ ᱥᱮ ᱚᱱᱟ ᱞᱟᱹᱜᱤᱫ ᱛᱮ ᱚᱱᱟᱧ ᱞᱟᱹᱭ ᱠᱮᱫᱟ
ᱦᱳᱭ
ᱵᱟᱠᱷᱟᱱ ᱫᱚ ᱡᱚᱠᱷᱚᱱ ᱵᱤᱨ ᱨᱮᱱᱟᱜ ᱞᱟᱹᱠᱛᱤᱭᱟᱱ ᱡᱤᱱᱤᱥ ᱠᱚ ᱛᱚᱠᱷᱚᱱ ᱫᱚ ᱟᱹᱜᱩ ᱛᱮᱜᱮ ᱦᱩᱭᱩᱜᱼᱟ
ᱦᱚᱭ ᱦᱚᱭ ᱛᱟᱦᱞᱮ ᱟᱯᱮ ᱫᱚ ᱪᱮᱫ ᱞᱮᱠᱟ ᱵᱤᱨ ᱵᱩᱨᱩ ᱠᱚᱫᱚ ᱞᱟᱹᱭᱮᱫ ᱟᱢ ᱮᱸ ᱥᱟᱸᱜᱤᱧ ᱧᱚᱜ ᱨᱮᱜᱮ ᱢᱮᱱᱟᱜ-ᱟ ᱛᱟᱦᱚᱞᱮ ᱱᱚᱝᱠᱟ ᱡᱚᱠᱷᱚᱱ ᱛᱮᱨᱮᱞ ᱛᱟᱨᱚᱯ ᱠᱚ ᱡᱚᱢ ᱥᱟᱱᱟ ᱯᱮᱭᱟ ᱩᱱᱫᱚ ᱚᱱᱟ ᱠᱚᱫᱚ ᱚᱠᱟ ᱠᱷᱚᱱᱟᱜ ᱯᱮ ᱟᱹᱜᱩᱭᱟ ᱛᱟᱦᱚᱞᱮ ᱟᱯᱮ ᱫᱚ ᱵᱟᱯ
ᱟᱞᱮ ᱫᱚ ᱵᱟᱞᱮ ᱧᱟᱢ ᱟ ᱛᱚ ᱟᱨ ᱵᱟᱲᱟᱭ ᱦᱚᱸ ᱧᱮᱞ ᱦᱚᱸ ᱵᱟᱝᱞᱮ ᱧᱮᱞ ᱟᱠᱟᱫᱟ ᱚᱱᱠᱟᱱᱟᱜ ᱫᱚ ᱠᱷᱟᱹᱞᱤ ᱵᱤᱨ ᱨᱮᱱᱟᱜ ᱥᱟᱸ ᱱᱚᱝᱠᱟᱱᱟᱜ ᱥᱟᱱᱟᱢ ᱡᱤᱱᱤᱥ ᱠᱚᱫᱚ ᱢᱤᱫ ᱵᱟᱨ ᱡᱟᱦᱟᱸ ᱠᱚ ᱟᱵᱚ ᱞᱟᱹᱠᱛᱤ ᱫᱚᱢᱮ ᱜᱮ ᱞᱟᱹᱠᱛᱤ ᱠᱟᱱ ᱛᱟᱵᱚᱱᱟ ᱡᱮᱢᱚᱱ ᱜᱩᱡᱩᱜ ᱠᱷᱚᱱᱟᱜ ᱵᱷᱟᱸᱰᱟᱱ ᱡᱟᱱᱟᱢ ᱠᱷᱚᱱᱟᱜ ᱵᱷᱟᱸᱰᱟᱱ ᱫᱷᱟᱹᱨᱤᱡ ᱡᱟᱦᱟᱸ ᱠᱚ ᱞᱟᱹᱠᱛᱤ ᱠᱟᱱ ᱛᱟᱵᱚᱱᱟ ᱡᱮᱢᱚᱱ ᱥᱟᱠ ᱠᱟᱢ ᱠᱚ ᱫᱟᱹᱛᱟᱹᱱᱤ ᱠᱚ ᱚᱱᱟ ᱠᱚᱛᱮᱫ ᱛᱚᱠᱚ ᱟᱹᱜᱩᱭᱟ ᱠᱚ
ᱛᱟᱦᱚᱞᱮ ᱟᱯᱮ ᱫᱚ ᱦᱳᱭ ᱦᱳᱭ ᱫᱟᱹᱛᱟᱹᱱᱤ ᱠᱚ ᱡᱮᱢᱚᱱ ᱵᱷᱟᱸᱰᱟᱱ ᱨᱮ ᱞᱟᱜᱟᱜ-ᱟ ᱥᱟᱨᱡᱚᱢ ᱥᱟᱠᱟᱢ ᱠᱚ ᱱᱚᱜ ᱚᱱᱟ ᱠᱚᱫᱚ ᱟᱵᱚᱣᱟᱜ ᱞᱟᱹᱠᱛᱤ ᱟᱱᱟᱜ ᱢᱟᱱᱮ ᱟᱵᱚᱣᱟᱜ ᱡᱟᱦᱟᱸ ᱥᱟᱱᱛᱟᱲ ᱥᱚᱢᱟᱡᱽ ᱨᱮᱱᱟᱜ ᱞᱟᱹᱭ ᱞᱟᱠᱪᱟᱨ ᱟᱹᱨᱤᱪᱟᱹᱞᱤ ᱨᱮ ᱱᱚᱣᱟ ᱫᱚᱨᱠᱟᱨᱚᱜ ᱛᱟᱵᱚᱱ ᱛᱚ ᱠᱷᱟᱱ ᱱᱚᱣᱟ ᱠᱚᱫᱚ ᱟᱯᱮ ᱫᱚ ᱵᱟᱯᱮ ᱧᱟᱢ ᱫᱟᱲᱮᱭᱟᱜ-ᱟ ᱵᱟᱝ
ᱚᱸ ᱢᱟᱱᱮ ᱫᱟᱹᱛᱟᱹᱱᱤ ᱠᱚᱫᱚ ᱚᱱᱮᱮ ᱞᱮ ᱧᱟᱢ ᱫᱚᱞᱮ ᱧᱟᱢᱟ ᱟᱹᱜᱩ ᱛᱮᱜᱤ ᱦᱩᱭᱩᱜ ᱛᱟᱞᱮᱭᱟ ᱛᱚᱠᱷᱚᱱ ᱫᱚ ᱫᱚᱨᱠᱟᱨᱚᱜ ᱠᱟᱱᱟ ᱥᱮ ᱪᱟᱞᱟᱜ ᱦᱩᱭᱩᱜ ᱛᱟᱞᱮᱭᱟ ᱥᱟᱸᱜᱤᱧ ᱜᱮᱭᱟᱞᱮ ᱵᱤᱨ ᱫᱚ ᱟᱫᱚ ᱟᱹᱜᱩ ᱫᱩᱜᱮ ᱦᱩᱭᱩᱜ ᱛᱟᱞᱮᱭᱟ ᱪᱮᱫᱟᱜ ᱥᱮ ᱟᱵᱚᱣᱟᱜ ᱫᱚ ᱟᱸ ᱥᱮᱨᱣᱟ ᱨᱮ ᱚᱱᱠᱟ ᱢᱮᱱᱟᱜ ᱛᱟᱵᱚᱱᱟ ᱡᱮ ᱥᱟᱨᱡᱚᱢ ᱥᱟᱠᱟᱢ ᱫᱚ ᱡᱷᱚᱛᱚ ᱨᱮᱜᱮ ᱞᱟᱜᱟᱜ ᱛᱟᱵᱚᱱ ᱜᱮᱭᱟ ᱦᱮᱸ ᱥᱮ
ᱦᱳᱭ ᱦᱳᱭ ᱦᱳᱭ ᱚᱱᱠᱟ ᱜᱮ ᱡᱟᱦᱟᱱᱟᱜ ᱟᱵᱚᱣᱟᱜ ᱯᱚᱨᱚᱵᱽ ᱯᱟᱞᱤ ᱦᱩᱭᱩᱜ ᱛᱟᱵᱚᱱᱟ ᱯᱩᱡᱟᱹ ᱯᱟᱥᱟ ᱩᱱ ᱚᱠᱛᱚ ᱜᱮ ᱥᱟᱨᱡᱚᱢ ᱥᱟᱠᱟᱢ ᱫᱚ ᱞᱟᱜᱟᱜ ᱜᱮᱭᱟ ᱛᱚ
ᱦᱚᱭ ᱦᱚᱭ ᱚᱱᱟ ᱜᱮ ᱟᱹᱜᱩ ᱛᱮᱜᱮ ᱦᱩᱭᱩᱜ-ᱟ ᱚᱱᱟ ᱫᱚ
ᱦᱚᱭ ᱦᱚᱭ ᱦᱚᱭ
ᱜᱮ
ᱛᱟᱦᱚᱞᱮ ᱪᱮᱫ ᱞᱮᱠᱟ ᱟᱯᱮ ᱥᱮᱱ ᱫᱚ ᱪᱟᱥᱵᱟᱥ ᱠᱟᱹᱢᱤ ᱠᱚ ᱮᱛᱚᱦᱚᱵ ᱟᱠᱟᱜ ᱯᱮᱥᱮ ᱵᱟᱝ-ᱟ
ᱦᱮᱸ ᱞᱟᱦᱟ ᱤᱫᱤ ᱠᱮᱫᱟᱞᱮ ᱪᱟᱥᱵᱟᱥ ᱠᱟᱹᱢᱤ ᱠᱚᱫᱚ
ᱟᱪᱪᱷᱟ ᱟᱪᱪᱷᱟ ᱱᱟᱯᱟᱭ ᱠᱟᱛᱷᱟ ᱠᱟᱱᱟ
ᱦᱮᱸ ᱪᱟᱥᱵᱟᱥ ᱠᱟᱹᱢᱤ ᱠᱚᱫᱚ ᱞᱟᱦᱟ ᱤᱫᱤ ᱠᱟᱱᱟ ᱱᱤᱛᱚᱝ ᱫᱚ ᱨᱚᱦᱚᱭ ᱠᱚ ᱮᱛᱚᱦᱚᱵ ᱜᱚᱫ ᱠᱟᱱᱟ ᱪᱮᱫᱟᱜ ᱥᱮ ᱫᱟᱜ ᱡᱟᱹᱲᱤ ᱠᱚ ᱫᱟᱜ ᱡᱟᱹᱲᱤᱛᱮ ᱜᱚᱴᱟ ᱜᱮ ᱞᱟᱞᱮ ᱪᱟᱯ ᱯᱮ ᱠᱟᱱᱟ ᱛᱚ ᱟᱫᱚ ᱚᱱᱟ ᱠᱷᱟᱹᱛᱤᱨ ᱟᱫᱚ ᱱᱤᱛᱚᱝ ᱫᱚ ᱪᱟᱥ ᱠᱟᱹᱢᱤ ᱫᱚ ᱮᱛᱚᱵ ᱤᱫᱤ ᱦᱩᱭᱩᱜᱼᱟ ᱠᱟᱨᱚᱱ ᱫᱟᱜ ᱛᱟᱹᱜᱤ ᱨᱮᱜᱮ ᱛᱚ ᱢᱟᱹᱱᱢᱤ ᱢᱟᱵᱚᱱ ᱛᱟᱦᱮᱱ ᱡᱮ ᱫᱟᱜ ᱥᱮᱨᱢᱟ ᱡᱟᱹᱲᱤ ᱛᱤᱥᱮ ᱡᱟᱹᱲᱤᱭᱟ ᱟᱫᱚ ᱱᱤᱛᱚᱝ ᱫᱚ ᱫᱟᱜ ᱡᱟᱹᱲᱤ ᱠᱟᱫᱟ ᱱᱤᱛᱚᱝ ᱫᱚ ᱫᱟᱜ ᱠᱚᱦᱚᱸ ᱧᱟᱢ ᱠᱟᱱᱟ ᱱᱤᱛᱚᱜ ᱫᱚ ᱢᱟᱹᱱᱢᱤ ᱫᱚ ᱞᱟᱦᱟ ᱞᱟᱦᱟ ᱥᱮᱫ ᱱᱤᱛᱚᱜ ᱫᱚᱠᱚ ᱪᱟᱥ ᱠᱟᱹᱢᱤ ᱠᱚ ᱞᱟᱦᱟ ᱤᱫᱤᱭ ᱟᱠᱟᱫ ᱛᱟᱠᱚ ᱜᱮᱭᱟ ᱮᱠᱫᱚᱢ ᱱᱚᱛᱮ ᱫᱚ᱾
ᱟᱪᱪᱷᱟ ᱟᱪᱪᱷᱟ
ᱦᱩᱸ
ᱛᱟᱦᱚᱞᱮ ᱪᱮᱫ ᱞᱮᱠᱟ ᱟᱯᱮ ᱫᱚ ᱱᱚᱝᱠᱟ ᱥᱮᱨᱢᱟ ᱨᱮ ᱢᱤᱫ ᱫᱷᱟᱣ ᱜᱮᱯᱮ ᱪᱟᱥᱟ ᱥᱮ ᱵᱟᱨ ᱫᱷᱟᱣ ᱯᱮ ᱪᱟᱥᱟ
ᱵᱟᱝ ᱜᱮ ᱥᱮᱨᱢᱟ ᱨᱮ ᱵᱟᱨᱫᱷᱟᱣ ᱞᱮ ᱪᱟᱥ-ᱟ ᱟᱞᱮ ᱫᱤᱥᱚᱢ ᱨᱮᱫᱚ
ᱚ ᱟᱪᱪᱷᱟ ᱛᱟᱦᱚᱞᱮ ᱟᱯᱮᱥᱮᱱ ᱫᱚ ᱱᱚᱝᱠᱟ ᱫᱟᱜ ᱨᱮᱱᱟᱜ ᱮᱴᱠᱮᱴᱚᱬᱮ ᱫᱚ ᱵᱟᱝ ᱦᱩᱭᱩᱜᱼᱟ ᱯᱟᱞᱮᱫ
ᱵᱟᱝ ᱵᱟᱝ-ᱟ ᱵᱟᱝ-ᱟ ᱟᱞᱮ ᱫᱚ ᱚᱱᱮ ᱤᱭᱟ. ᱥᱮᱨᱢᱟ ᱫᱟᱜ ᱦᱚᱸ ᱛᱮᱦᱚᱸ ᱞᱮ ᱧᱟᱢᱟ ᱟᱨ ᱱᱚᱛᱮ ᱥᱮᱞᱳᱢᱤᱱᱤ ᱠᱚ ᱠᱚ ᱢᱮᱱᱟᱜ ᱛᱟᱞᱮᱭᱟ ᱛᱚ ᱢᱟᱱᱮ ᱚᱱᱟ ᱫᱟᱜ ᱥᱟᱯᱞᱟᱭ ᱠᱚ ᱢᱮᱱᱟᱜ ᱟᱠᱟᱫᱟ ᱚᱱᱟ ᱠᱷᱟᱹᱛᱤᱨ ᱚᱱᱟ ᱛᱮᱦᱚᱸ ᱪᱟᱥᱵᱟᱥ ᱢᱮᱱᱟᱜ ᱛᱟᱞᱮᱭᱟ᱾
ᱚ ᱟᱪᱪᱷᱟ ᱛᱟᱦᱚᱞᱮ ᱟᱯᱮᱭᱟᱜ ᱫᱟᱜ ᱠᱚᱨᱮ ᱱᱟᱜ ᱟᱱᱟᱴ ᱵᱟᱝ ᱦᱩᱭᱩᱜ ᱛᱟᱯᱮᱭᱟ ᱦᱮᱸ ᱵᱟᱝ᱾
ᱦᱮᱸ ᱫᱟᱜ ᱨᱮᱱᱟᱜ ᱫᱚ ᱚᱱᱠᱟ ᱟᱱᱟᱴ ᱵᱟᱝ ᱦᱩᱭᱩᱜ
ᱦᱳᱭ ᱦᱳᱭ ᱟᱞᱮ ᱥᱮᱱ ᱫᱚ ᱚᱱᱠᱟᱜᱮ ᱥᱮᱨᱢᱟ ᱨᱮ ᱢᱤᱫ ᱫᱷᱟᱣ ᱜᱮᱞᱮ ᱪᱟᱥᱟ᱾ ᱟᱞᱮ ᱫᱚ ᱱᱚᱣᱟ ᱥᱮᱨᱢᱟ ᱫᱟᱲᱮ ᱥᱮᱨᱢᱟ ᱫᱟᱜ ᱡᱟᱹᱲᱤ ᱪᱮᱛᱟᱱ ᱨᱮᱜᱮ ᱵᱷᱚᱨᱥᱟ ᱢᱮᱱᱟᱜ ᱞᱮᱭᱟ ᱵᱟᱭ ᱫᱟᱜ ᱞᱮ ᱠᱷᱟᱱ ᱫᱚ ᱵᱟᱞᱮ ᱪᱟᱥ ᱫᱟᱲᱮᱭᱟᱜᱼᱟ ᱟᱨ ᱚᱱᱠᱟᱱᱟᱜ ᱡᱮ ᱢᱟᱨᱟᱝ ᱧᱚᱜ ᱢᱩᱰᱩ ᱠᱚ ᱜᱟᱰᱟ ᱠᱚ ᱢᱮᱱᱟᱜᱼᱟ ᱚᱱᱠᱟᱱᱟᱜ ᱦᱚᱸ ᱵᱟᱝ ᱠᱟᱱᱟ᱾ ᱛᱚ ᱫᱟᱜ ᱠᱚᱫᱚ ᱚᱱᱠᱟ ᱟᱞᱮ ᱫᱚ ᱟᱱᱟᱴ ᱧᱚᱜ ᱨᱮᱜᱮ, ᱚᱱᱟᱛᱮ ᱥᱮᱨᱢᱟ ᱨᱮ ᱟᱞᱮᱫᱚ ᱢᱤᱫ ᱫᱷᱟᱣ ᱜᱮ ᱪᱟᱥ ᱟᱞᱮ᱾
ᱟᱫᱚ ᱫᱟᱜ ᱡᱟᱹᱲᱤ ᱵᱟᱝ ᱦᱩᱭᱩᱜ ᱨᱮᱦᱚᱸ ᱥᱮᱨᱢᱟ ᱨᱮᱱᱟᱜ ᱫᱟᱜ ᱛᱮᱦᱚᱸ ᱛᱟᱺᱜᱤ ᱠᱟᱛᱮ ᱨᱮᱦᱚᱸ ᱪᱟᱥ ᱫᱚ ᱦᱩᱭᱩᱜ ᱛᱟᱵᱚᱱ ᱜᱮᱭᱟ ᱪᱮᱫᱟᱜ ᱥᱮ ᱟᱵᱚ ᱫᱚ ᱦᱚᱲ ᱦᱚᱯᱚᱱ ᱠᱟᱱᱟ ᱵᱚᱱ ᱥᱚᱵ ᱥᱚᱢᱚᱭ ᱪᱟᱥ ᱠᱟᱛᱮᱜ ᱡᱚᱢ ᱢᱟᱱᱟᱜ ᱦᱚᱲ ᱠᱟᱱᱟ ᱵᱚᱱ, ᱚᱱᱟ ᱨᱮᱜᱮ ᱵᱷᱚᱨᱥᱟ ᱢᱮᱱᱟᱜ ᱛᱟᱵᱚᱱᱟ ᱥᱮ᱾ ᱚᱱᱟ ᱨᱮᱜᱮ ᱟᱵᱚᱣᱟᱜ ᱫᱚ ᱟᱥᱟ ᱵᱷᱚᱨᱥᱟ ᱢᱮᱱᱟᱜ ᱛᱟᱵᱚᱱᱟ᱾ ᱪᱟᱥ ᱛᱮᱜᱮ ᱛᱚ ᱦᱩᱭᱩᱜ ᱛᱟᱵᱚᱱᱟ᱾ ᱡᱟᱦᱟᱸ ᱛᱤᱱ, ᱡᱟᱦᱟᱸ ᱛᱤᱱ ᱚᱸᱲᱤᱱ ᱦᱩᱭᱩᱜ ᱨᱮᱦᱚᱸ᱾
ᱦᱳᱭ ᱟᱨ ᱟᱹᱜᱤᱞ ᱦᱟᱯᱲᱟᱢ ᱠᱚ ᱟᱵᱚ ᱞᱟᱦᱟ ᱠᱷᱚᱱ ᱜᱮ ᱱᱚᱣᱟ ᱪᱟᱥ ᱠᱟᱹᱢᱤ ᱫᱚ ᱟᱵᱚ ᱴᱷᱮᱱ ᱠᱷᱚᱱᱟᱜ ᱠᱚ ᱮᱛᱚᱦᱚᱵ ᱞᱮᱫᱟ ᱟᱵᱚ ᱥᱟᱱᱛᱟᱲ ᱠᱚᱜᱮ ᱯᱟᱹᱦᱤᱞ ᱦᱟᱯᱲᱟᱢ
ᱦᱚᱭ ᱚᱱᱟ ᱜᱮ ᱛᱚ᱾
ᱦᱳᱭ ᱦᱳᱭ
ᱟᱨ ᱪᱟᱥ ᱢᱟᱛᱳ ᱦᱩᱭᱩᱜ ᱛᱟᱵᱚᱱᱟ ᱥᱮ
ᱦᱳᱭ ᱦᱳᱭ ᱟᱨ ᱛᱟᱦᱚᱞᱮ ᱪᱮᱫ ᱞᱮᱠᱟ ᱟᱯᱮ ᱫᱚ ᱱᱚᱣᱟ ᱦᱳᱲᱩ ᱪᱟᱣᱞᱮ ᱵᱚᱫᱚᱞ ᱛᱮ ᱟᱨᱚ ᱚᱱᱠᱟᱱᱟᱜ ᱡᱟᱦᱟᱱᱟᱜ ᱥᱚᱵᱽᱡᱤ ᱠᱚ᱾
ᱥᱚᱵᱽᱡᱤ ᱠᱚᱫᱚ ᱦᱚᱸ ᱱᱚᱛᱮ ᱦᱩᱭᱩᱜ ᱜᱮᱭᱟ ᱪᱟᱥ ᱠᱚᱫᱚ ᱚᱱᱠᱟᱜᱮ᱾ ᱡᱚᱸᱰᱨᱟ ᱠᱷᱚᱱᱟᱜ ᱮᱦᱚᱵ ᱠᱟᱛᱮ ᱜᱩᱦᱩᱢ ᱠᱷᱚᱱᱟᱜ ᱛᱟᱨᱯᱚᱨᱮ ᱫᱟᱹᱞ ᱠᱚ ᱟᱨ ᱥᱩᱨᱩᱡ ᱢᱩᱠᱷᱤ ᱵᱟᱦᱟ ᱠᱚ ᱢᱩᱜᱽ ᱫᱟᱹᱞ ᱢᱩᱜᱽ ᱫᱟᱹᱞ, ᱨᱟᱢᱲᱟ ᱫᱟᱹᱞ ᱡᱷᱚᱛᱚ ᱜᱮ ᱚᱱᱠᱟ ᱜᱮ ᱦᱩᱭᱩᱜ ᱜᱮᱭᱟ ᱛᱩᱲᱤ, ᱛᱤᱞᱢᱤᱧ ᱠᱚ ᱦᱩᱭᱩᱜ ᱜᱮᱭᱟ᱾
ᱟᱪᱪᱷᱟ ᱟᱪᱪᱷᱟ ᱟᱪᱪᱷᱟ ᱟᱪᱪᱷᱟ ᱦᱳᱭ, ᱦᱳᱭ ᱛᱟᱞᱦᱮ ᱟᱞᱮ ᱦᱚᱸ ᱚᱱᱠᱟ ᱜᱮ ᱥᱤᱡᱤᱱ ᱨᱮ ᱡᱮᱢᱚᱱ ᱟᱹᱞᱩ ᱪᱟᱥ ᱠᱚ ᱦᱩᱭᱩᱜᱼᱟ ᱡᱚᱸᱰᱨᱟ ᱠᱚᱞᱮ ᱮᱨ ᱜᱮᱭᱟ ᱚᱱᱠᱟ ᱜᱮ ᱡᱟᱦᱟᱸ ᱛᱤᱱᱟᱹᱜ ᱫᱟᱞ ᱫᱟᱹᱞ ᱠᱚ ᱢᱮᱱᱟᱜᱼᱟ ᱦᱚᱲᱮᱡ ᱠᱚ ᱢᱮᱱᱟᱜᱼᱟ, ᱨᱟᱦᱮᱲ ᱠᱚ ᱢᱮᱱᱟᱜᱼᱟ, ᱴᱷᱤᱥᱤ ᱠᱚ ᱢᱮᱱᱟᱜᱼᱟ, ᱱᱚᱣᱟ ᱠᱚ ᱟᱞᱮ ᱦᱚᱸ ᱚᱱᱠᱟᱜᱮ ᱚᱱᱠᱟᱜᱮ ᱯᱩᱠᱷᱨᱤ ᱠᱚ ᱢᱮᱱᱟᱜᱼᱟ ᱠᱷᱮᱛ ᱥᱩᱨ ᱨᱮ ᱚᱸᱰᱮ ᱠᱷᱚᱱᱟᱜ ᱜᱮ ᱢᱮᱥᱤᱱ ᱠᱚᱛᱮ ᱫᱟᱜ ᱨᱟᱠᱟᱵ ᱠᱟᱛᱮᱜ ᱦᱳᱭ ᱪᱟᱥ ᱵᱟᱥ ᱦᱩᱭᱩᱜ ᱜᱮᱭᱟ᱾
ᱦᱚᱭᱛᱚ ᱡᱟᱦᱟᱸ ᱞᱮᱠᱟ ᱠᱟᱛᱮ ᱜᱮ ᱛᱚ ᱪᱟᱥ ᱢᱟᱛᱚ ᱦᱩᱭᱩᱜ ᱜᱮᱭᱟ ᱵᱟᱢ ᱪᱟᱥ ᱞᱮᱠᱷᱟᱱ ᱡᱚᱢᱟᱢ ᱪᱮᱫ?
ᱦᱳᱭ ᱦᱳᱭ, ᱦᱳᱭ ᱦᱳᱭ
ᱦᱮᱸᱛᱚ ᱱᱟᱯᱟᱭ ᱠᱟᱛᱷᱟ ᱾
ᱦᱳᱭ
ᱱᱚᱝᱠᱟ ᱜᱮᱵᱚᱱ ᱪᱟᱥ ᱤᱫᱤ ᱢᱟ ᱟᱞᱚ ᱪᱟᱵᱟᱜ ᱛᱟᱵᱚᱱ ᱢᱟ ᱦᱮᱸ ᱥᱮ ᱵᱟᱝ᱾ ᱟᱫᱚ ᱚᱱᱟ ᱫᱚ ᱟᱵᱚ ᱠᱚ ᱛᱟᱞᱟ ᱨᱮᱜᱮ ᱡᱤᱣᱮᱭᱮᱫ ᱛᱟᱦᱮᱸᱱᱟ ᱟᱵᱚ ᱵᱟᱵᱚᱱ ᱪᱷᱩᱴᱟᱹᱣ ᱞᱮᱱᱠᱷᱟᱱ ᱟᱵᱚ ᱵᱚᱱ ᱩᱭᱦᱟᱹᱨᱟ ᱪᱮᱫᱟᱜ ᱥᱮ ᱱᱮᱛᱟᱨ ᱫᱚ ᱟᱢ, ᱦᱚᱲ ᱠᱚᱠᱚ ᱚᱞ ᱯᱟᱲᱦᱟᱜ ᱠᱟᱱᱟ ᱠᱚ ᱥᱤᱠᱷᱱᱟᱹᱛᱚᱜ ᱠᱟᱱᱟ ᱠᱚ ᱵᱟᱡᱟᱨ ᱨᱮᱠᱚ ᱪᱟᱞᱟᱜ ᱠᱟᱱᱟ ᱾ ᱟᱨ ᱱᱤᱛᱚᱝ ᱠᱟᱹᱣᱰᱤ ᱠᱚ ᱟᱠᱚ, ᱟᱠᱚ ᱴᱷᱮᱱ ᱦᱤᱡᱩᱜ ᱠᱟᱱᱟ ᱱᱤᱛᱚᱝ ᱫᱚ ᱟᱫᱚ ᱠᱚ ᱢᱚᱱᱮᱭᱟ ᱪᱟᱥ ᱠᱟᱛᱮᱫ ᱪᱮᱫ ᱦᱩ